ᱦᱮᱸ ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱸ ᱪᱮᱜ ᱠᱚᱵᱤᱱ ᱪᱤᱠᱟᱹᱭᱮᱜᱼᱟ?
ᱦᱮᱸ ᱱᱟᱭ ᱟᱛᱳ ᱥᱮᱜ ᱨᱮᱜᱮ ᱢᱮᱱᱟᱜ ᱠᱟᱜ ᱞᱤᱧᱟ᱾ ᱟᱸ ᱟᱹᱵᱤᱱ ᱫᱚ ᱪᱮᱜ ᱵᱤᱱ ᱪᱤᱠᱟᱹᱭᱫᱟ?
ᱟᱸ ᱟᱹᱞᱤᱧ ᱫᱚ ᱪᱮᱜ ᱦᱚᱸ ᱵᱟᱝᱟ, ᱫᱩᱲᱩᱵ ᱵᱟᱲᱟ ᱦᱩᱭ ᱠᱟᱱᱟ ᱾
ᱥᱮᱨᱮᱧ ᱠᱚᱵᱤᱱ ᱟᱧᱡᱚᱢ ᱫᱟ ᱥᱮᱪᱮᱜ?
ᱵᱟᱝᱟ ᱥᱮᱨᱮᱧ ᱠᱚᱫᱚ ᱵᱟᱹᱞᱤᱧ ᱟᱸᱡᱚᱢᱮᱜᱼᱟ᱾
ᱮᱸ ᱵᱮᱠᱜᱨᱟᱣᱩᱱᱰ ᱨᱮ ᱥᱟᱲᱮ ᱠᱟᱱᱟ ᱛᱚ᱾
ᱟᱪᱪᱷᱟ ᱛᱚ ᱚᱱᱟ ᱫᱚ ᱜᱟᱯᱟ ᱨᱟᱛ ᱠᱟᱱᱟ ᱛᱚ ᱥᱮ ᱚᱱᱟ ᱠᱷᱟᱹᱛᱤᱨ ᱥᱮ ᱵᱟᱯᱞᱟ ᱚᱲᱟᱜ ᱠᱚ ᱦᱩᱭᱩᱜ ᱠᱟᱱᱟ ᱚᱱᱟ ᱠᱷᱟᱹᱛᱤᱨ ᱡᱟᱭᱦᱳᱠ ᱪᱮᱜ ᱠᱷᱟᱹᱛᱤᱨ ᱦᱩᱭᱩᱜ ᱠᱟᱱᱟ ᱵᱟᱝ ᱤᱧ ᱵᱟᱲᱟᱭᱟ᱾ ᱛᱚ ᱚᱱᱟ ᱠᱷᱟᱹᱛᱤᱨ ᱜᱮ ᱦᱳᱭᱛᱳ ᱥᱟᱰᱮ ᱟᱸᱡᱚᱢᱚᱜ ᱠᱟᱱᱟ᱾
ᱟᱪᱪᱷᱟ᱾
ᱦᱳᱭ᱾
ᱦᱮᱸ ᱛᱟᱦᱞᱮ ᱚᱱᱟ ᱠᱚ ᱵᱮᱱ ᱢᱮᱱᱮᱫ ᱛᱟᱦᱮᱸ ᱫᱚ ᱪᱟᱥ ᱠᱟᱹᱢᱤ ᱠᱚᱫᱚ ᱛᱤᱱᱟᱹᱜ ᱥᱮᱫ ᱪᱟᱞᱟᱣᱮᱱ ᱛᱟᱯᱮᱭᱟ ᱪᱟᱵᱟ ᱠᱚᱥᱮᱜ ᱜᱮ?
ᱦᱚᱸ, ᱪᱟᱥ ᱠᱟᱹᱢᱤ ᱨᱮᱱᱟᱜ ᱫᱚ ᱟᱹᱣᱨᱤᱜ ᱜᱮ ᱪᱟᱵᱟᱜ-ᱟ? ᱛᱚ, ᱦᱩᱭᱩᱜ ᱠᱟᱱ ᱜᱮᱭᱟ ᱟᱨᱠᱤ ᱨᱚᱦᱚᱭ ᱠᱚ ᱪᱟᱹᱞᱩᱜ ᱠᱟᱱ ᱜᱮᱭᱟ᱾ ᱟᱨ ᱠᱤᱪᱷᱩ ᱠᱤᱪᱷᱩ ᱦᱚᱲᱟᱜ ᱫᱚ ᱪᱟᱵᱟ ᱧᱚᱜ ᱠᱟᱱᱟ ᱟᱨ ᱠᱤᱪᱷᱩ ᱠᱤᱪᱷᱩ ᱦᱚᱲᱟᱜ ᱫᱚ ᱟᱹᱣᱨᱤᱭᱟ᱾
ᱟᱪᱪᱷᱟ, ᱟᱻ ᱟᱯᱮ ᱚᱱᱛᱮ ᱫᱚ ᱛᱤᱱ ᱥᱤᱡᱤᱱ ᱯᱮ ᱪᱟᱥ ᱜᱮᱭᱟ?
ᱦᱩᱸ, ᱪᱮᱜᱵᱤᱱ ᱞᱟᱹᱭᱮᱜ-ᱟ?
ᱢᱮᱱᱫᱟᱞᱤᱧ ᱟᱯᱮ ᱚᱱᱛᱮ ᱫᱚ ᱛᱤᱱᱟᱹᱜ ᱫᱷᱟᱣ ᱯᱮ ᱪᱟᱥ ᱜᱮᱭᱟ?
ᱟᱸᱻ ᱟᱞᱮ ᱱᱚᱛᱮ ᱫᱚ ᱵᱟᱨ ᱫᱷᱟᱣ᱾
ᱚ᱾
ᱩᱸᱻ ᱟᱯᱮ ᱥᱮᱱ ᱫᱚ?
ᱟᱞᱮ ᱱᱚᱛᱮ ᱫᱚ, ᱟᱞᱮ ᱱᱚᱛᱮ ᱦᱚᱸ ᱵᱟᱨ ᱫᱷᱟᱣ ᱜᱮ ᱦᱳᱭ᱾
ᱚ, ᱪᱮᱫᱠᱟᱯᱮ ᱪᱟᱥᱟ, ᱪᱮᱫ ᱠᱚᱯᱮ ᱪᱟᱥ ᱜᱮᱭᱟ?
ᱟ, ᱟᱞᱮ ᱱᱚᱛᱮ ᱫᱚ ᱱᱚᱣᱟ ᱦᱩᱲᱩ ᱠᱚᱜᱮᱞᱮ ᱪᱟᱥ ᱵᱟᱲᱟᱭ ᱜᱮᱭᱟ ᱛᱚ᱾ ᱟᱫᱚ ᱚᱱᱟ ᱪᱷᱟᱲᱟ ᱫᱚ ᱪᱮᱫ ᱦᱚᱸ ᱵᱟᱞᱮ ᱪᱟᱥ ᱜᱮᱭᱟ᱾
ᱢᱟᱱᱮ ᱵᱟᱨ ᱫᱷᱟᱣ ᱯᱮ ᱪᱟᱥ ᱛᱟᱦᱮᱸᱫ ᱚᱱᱟ ᱫᱚ ᱦᱩᱲᱩ ᱜᱮ?
ᱦᱳᱭ, ᱦᱩᱲᱩ ᱜᱮ᱾
ᱳᱻ᱾
ᱟᱫᱚ ᱟᱯᱮ ᱫᱚ ᱪᱮᱫ, ᱪᱮᱫ ᱠᱚᱯᱮ ᱪᱟᱥ ᱜᱮᱭᱟ ᱥᱮ ᱪᱮᱫ?
ᱟᱸᱻ ᱟᱞᱮ ᱫᱚ ᱵᱟᱨ ᱫᱷᱟᱣ ᱞᱮ ᱪᱟᱥ ᱛᱚ ᱟᱸ ᱥᱮᱛᱩᱝ ᱫᱤᱱ ᱫᱚ ᱦᱩᱲᱩ ᱞᱮ ᱪᱟᱥᱟ ᱦᱟᱞᱠᱟ ᱦᱟᱞᱠᱟ ᱟᱨ ᱥᱚᱵᱽᱡᱤ ᱠᱚ ᱡᱟᱥᱛᱤ᱾
ᱚᱻ᱾
ᱦᱳᱲᱩ ᱫᱚ ᱠᱷᱩᱵ ᱠᱚᱢ ᱜᱮ ᱟᱨ ᱟᱠᱷᱨᱤᱧ ᱠᱚ ᱚᱠᱚᱭ ᱠᱚ ᱡᱩᱫᱤ ᱚᱱᱠᱟ ᱩᱫᱽᱫᱮᱥᱥᱚ ᱛᱟᱦᱮᱱ ᱛᱟᱠᱚᱣᱟ ᱡᱮ ᱟᱠᱷᱨᱤᱧᱟ ᱠᱚ᱾ ᱛᱚ ᱩᱱᱠᱩ ᱫᱚ ᱦᱩᱲᱩ ᱠᱚᱦᱚᱸ ᱠᱚ ᱪᱟᱥ ᱜᱮᱭᱟ᱾
ᱟᱪᱪᱷᱟ᱾ ᱦᱮᱸ ᱟᱞᱮ ᱵᱚᱞᱛᱮ ᱟᱞᱮ ᱱᱚᱛᱮ ᱫᱚ ᱚᱸ ᱦᱩᱲᱩ ᱫᱚᱠᱚ ᱪᱟᱥ ᱫᱚᱠᱚ ᱪᱟᱥ ᱜᱮᱭᱟ ᱢᱮᱱᱠᱷᱟᱱ ᱟᱻ ᱚᱱᱟ ᱥᱟᱶ ᱥᱟᱶᱛᱮ ᱟᱨᱦᱚᱸ ᱠᱤᱪᱷᱩ ᱢᱮᱱᱟᱜ ᱠᱚᱣᱟ ᱛᱤᱞᱢᱤᱧ ᱠᱚᱦᱚᱸ ᱠᱚ ᱪᱟᱥ ᱜᱮᱭᱟ ᱠᱚ᱾ ᱟᱨ ᱥᱚᱵᱽᱡᱤ ᱠᱚᱫᱚ ᱵᱟᱝ ᱜᱮᱞᱮ ᱪᱟᱥ ᱜᱮᱭᱟ᱾
ᱟᱪᱪᱷᱟ᱾
ᱮ ᱦᱮᱸ᱾
ᱟᱸᱻ ᱦᱩᱲᱩ ᱟᱨ ᱛᱤᱞᱢᱤᱧ ᱜᱮᱯᱮ ᱪᱟᱥ ᱜᱮᱭᱟ?
ᱦᱳᱭ᱾
ᱟᱨ ᱦᱩᱲᱩ ᱠᱚᱫᱚ ᱵᱟᱯᱮ ᱟᱠᱷᱨᱤᱧ ᱜᱮᱭᱟ ᱥᱮ ᱥᱩᱫᱩ ᱡᱚᱢ ᱞᱟᱜᱤᱫ ᱜᱮᱯᱮ ᱪᱟᱥᱟ?
ᱦᱮᱸ ᱦᱩᱲᱩ ᱵᱚᱞᱛᱮ ᱫᱚ ᱦᱩᱲᱩ ᱡᱚᱢ ᱞᱟᱹᱜᱤᱜ ᱦᱚᱸᱞᱮ ᱪᱟᱥ ᱜᱮᱭᱟ, ᱟᱹᱠᱷᱨᱤᱧ ᱞᱟᱹᱜᱤᱜ ᱦᱚᱸᱞᱮ ᱪᱟᱥ ᱜᱮᱭᱟ᱾ ᱚᱫᱽᱫᱷᱮᱠ ᱫᱚᱞᱮ ᱫᱚᱦᱚᱭᱟᱞᱮ ᱟᱨ ᱚᱫᱽᱫᱷᱮᱠ ᱫᱚᱞᱮ ᱟᱠᱷᱨᱤᱧᱟᱞᱮ, ᱡᱚᱢ ᱥᱩᱢᱩᱝ ᱛᱮᱜ ᱜᱮᱞᱮ‌ ᱫᱚᱦᱚᱭ ᱜᱮᱭᱟ᱾ ᱡᱟᱛᱮ ᱢᱟᱱᱮ ᱮᱢᱚᱱ ᱚᱻ ᱦᱩᱲᱩ ᱞᱮ ᱫᱚᱦᱚᱭ ᱜᱮᱭᱟ ᱡᱟᱛᱮ ᱡᱚᱢ ᱡᱚᱢ ᱛᱮ ᱟᱨ ᱢᱤᱫᱴᱟᱝ ᱥᱤᱡᱤᱱ ᱦᱚᱸ ᱥᱮᱴᱮᱨᱚᱜ ᱢᱟ ᱪᱟᱥ ᱨᱮᱱᱟᱜ᱾
ᱟᱪᱪᱷᱟᱻ᱾
ᱦᱮᱸ᱾
ᱟᱻ ᱛᱤᱞᱢᱤᱧ ᱠᱚᱯᱮ ᱪᱟᱥ ᱜᱮ ᱫᱚ ᱛᱤᱞᱢᱤᱧ ᱫᱚ ᱚᱠᱟ ᱞᱮᱠᱟ ᱯᱮ ᱪᱟᱥ ᱜᱮᱭᱟ ᱚᱱᱛᱮ ᱫᱚ? ᱱᱚᱜ-ᱚ ᱱᱝᱠᱟ ᱦᱩᱲᱩ ᱤᱨ ᱨᱟᱠᱟᱵ ᱯᱚᱨᱮ ᱯᱮ ᱪᱟᱥ ᱜᱮᱭᱟ ᱥᱮ ᱢᱟᱱᱮ ᱱᱤᱝᱠᱟᱹ ᱮᱢᱱᱤ ᱯᱩᱲᱭᱟᱹ ᱟᱸᱻ ᱵᱟᱹᱛ ᱠᱚ ᱢᱮᱱᱟᱜ ᱟᱠᱟᱜ-ᱟ ᱚᱝᱠᱟ ᱡᱮ ᱜᱷᱩᱴᱩ ᱜᱮᱭᱟ ᱚᱱᱟ ᱠᱚᱨᱮ ᱫᱚ ᱫᱟᱜ ᱜᱮ ᱵᱟᱝ ᱛᱟᱸᱦᱮᱱᱟ ᱚᱱ ᱠᱟᱱᱟᱜ ᱨᱮ?
ᱚᱠᱟ ᱠᱚᱨᱮ ᱫᱟᱜ ᱠᱚ ᱵᱟᱝ ᱛᱟᱦᱮᱱ ᱜᱮᱭᱟ ᱦᱩᱲᱩ ᱦᱚᱸ ᱢᱟᱱᱮ ᱯᱩᱲᱤᱭᱟᱹ ᱛᱟᱦᱮᱱᱟ ᱚᱠᱟ ᱠᱚᱨᱮ ᱚᱱᱟ ᱠᱚᱨᱮ ᱜᱮᱞᱮ ᱪᱟᱥ ᱵᱟᱲᱟᱭ ᱜᱮᱭᱟ᱾ ᱦᱩᱲᱚᱭ ᱨᱟᱠᱟᱵᱽ ᱛᱮᱜᱮ ᱚᱱᱟ ᱦᱚᱸ᱾
ᱟᱪᱪᱷᱟ ᱟᱪᱪᱷᱟ᱾
ᱦᱮᱸ, ᱟᱨ ᱛᱤᱞᱢᱤᱞ ᱫᱚ ᱱᱷᱟᱸᱜ ᱩᱱᱟᱹᱜ ᱫᱟᱜ ᱫᱚ ᱵᱟᱝ ᱞᱟᱜᱟᱜ ᱜᱮᱭᱟ ᱛᱚ?
ᱚᱻ᱾
ᱦᱮᱸᱻ
ᱟᱨᱻ ᱨᱟ ᱛᱟᱦᱮᱞᱮ ᱚᱱᱼᱼ ᱠᱟ ᱛᱮᱫᱚ ᱠᱟᱴᱠᱚᱢ ᱠᱚ ᱜᱚᱝᱜᱷᱟ ᱠᱚᱫᱚ ᱠᱚ ᱚᱰᱚᱠ ᱵᱟᱲᱟᱜ ᱠᱟᱱᱟ ᱥᱮ ᱵᱟᱝᱼᱟ ᱚᱠᱟ ᱞᱮᱠᱟ ᱠᱚ ᱚᱰᱚᱠᱚᱜ ᱠᱟᱱᱟ?
ᱦᱮᱸ ᱦᱮᱸ, ᱠᱟᱴᱠᱚᱢ ᱠᱚ ᱜᱚᱸᱜᱷᱟ ᱠᱚᱫᱚ ᱟᱞᱮ ᱥᱮᱫ ᱫᱚ ᱵᱟᱠᱚ ᱩᱰᱚᱠᱚᱜ ᱠᱟᱱᱟ ᱠᱚᱶᱟ᱾ ᱟᱫᱚ ᱱᱮᱛᱟᱨ ᱫᱚ ᱥᱮᱫᱟᱭ ᱞᱮᱠᱟ ᱫᱚ ᱱᱷᱟᱸᱜ ᱮᱻ ᱠᱟᱴᱠᱚᱢ ᱦᱟᱞᱟᱝ ᱠᱚᱦᱚᱸ ᱵᱟᱝᱠᱚ ᱪᱟᱞᱟᱜ ᱠᱟᱱᱟ ᱠᱚᱭ, ᱟᱸᱻᱝᱜ, ᱧᱟᱢ ᱦᱚᱸ ᱵᱟᱝᱠᱚ ᱧᱟᱢᱚᱜ ᱠᱟᱱᱟ ᱟᱞᱮ ᱱᱚᱛᱮ ᱫᱚ᱾
ᱟᱪᱪᱷᱟ᱾
ᱟᱸᱻᱟᱸ ᱟᱯᱮ ᱚᱱᱛᱮ ᱫᱚᱠᱚ ᱚᱰᱚᱠᱚᱜ ᱠᱟᱱ ᱜᱮᱭᱟ?
ᱟᱻ ᱟᱞᱮ ᱱᱚᱛᱮ ᱫᱚ ᱚᱰᱚᱠ ᱵᱟᱲᱟᱜ ᱠᱟᱱ ᱜᱮᱭᱟ ᱠᱚ ᱠᱟᱴᱠᱚᱢ ᱠᱚ ᱜᱚᱝᱜᱷᱟ ᱠᱚᱦᱚᱸ᱾ ᱵᱷᱟᱜᱤ ᱜᱮ ᱟᱨ ᱦᱟᱠᱩ ᱠᱚᱦᱚᱸ ᱠᱚ ᱧᱟᱢᱚᱜ ᱠᱟᱱᱟ ᱵᱷᱟᱜᱤ ᱜᱮ, ᱛᱚ ᱫᱟᱜ ᱦᱚᱸ ᱟᱹᱰᱤ ᱵᱷᱟᱹᱜᱤ ᱞᱮᱠᱟ ᱜᱮ ᱫᱟᱜ ᱟᱠᱟᱜ ᱛᱟᱦᱮᱸᱜ ᱮ ᱞᱟᱦᱟ ᱠᱷᱚᱱ ᱜᱮ᱾
ᱚᱻ, ᱛᱟᱦᱮᱞᱮ ᱢᱟ ᱟᱯᱮ ᱢᱟᱼᱼ ᱜᱚᱝᱜᱷᱟ ᱦᱟᱞᱟᱝ ᱠᱚ ᱠᱟᱴᱠᱚᱢ ᱦᱟᱞᱟᱝ ᱠᱚᱯᱮ ᱪᱟᱞᱟᱜ ᱠᱟᱱ ᱜᱮᱭᱟ ᱛᱟᱦᱚᱞᱮ?
ᱦᱚᱸ ᱦᱚᱸ ᱪᱟᱞᱟᱣ ᱦᱩᱭᱩᱜ ᱠᱟᱱ ᱜᱮᱭᱟ ᱵᱷᱟᱹᱜᱤ ᱜᱮ᱾ ᱛᱟᱦᱮᱞᱮ ᱚᱱᱛᱮ ᱫᱚ ᱩᱫ ᱠᱚ ᱵᱟᱝᱠᱚ ᱚᱰᱳᱠᱚᱜ ᱠᱟᱱᱟ, ᱩᱫ ᱠᱚ ᱛᱟᱨᱯᱚᱨᱮ ᱦᱩᱭᱩᱜ ᱠᱟᱱᱟ ᱯᱩᱴ- ᱠᱟᱹ ᱠᱚ?
ᱟᱸ ᱟᱞᱮ ᱱᱚᱛᱮ ᱫᱚ ᱩᱫ ᱫᱚ ᱟᱸ ᱢᱤᱫᱴᱟᱝ ᱩᱫ ᱜᱮ ᱦᱩᱭᱩᱜ ᱛᱟᱦᱮᱸᱫ ᱟᱨ ᱚᱱᱟ ᱦᱛᱚ ᱱᱮᱛ- ᱛᱟᱨ ᱢᱟ ᱵᱟᱝ ᱦᱩᱭᱩᱜ ᱠᱟᱱᱟ᱾ ᱟᱸᱻ ᱠᱟᱨᱚᱱ ᱫᱚ ᱦᱩᱭᱩᱜ ᱠᱟᱱᱟ ᱞᱟᱦᱟ ᱛᱮᱫᱚ ᱟᱸᱻᱟᱵᱚ ᱥᱟᱱᱛᱟᱲ ᱜᱮ ᱡᱟᱦᱟᱸ ᱵᱚᱱ ᱪᱟᱥ ᱜᱮᱭᱟ ᱦᱮᱸ, ᱛᱮᱫᱚ ᱛᱤ ᱠᱚᱛᱮ ᱵᱚᱱ ᱫᱟᱞ ᱛᱟᱦᱮᱸᱫ ᱦᱮᱸᱥᱮ, ᱵᱩᱥᱩᱵ ᱟᱫᱚ- ᱛᱤ ᱛᱮ ᱫᱟᱞ ᱟᱛᱮᱫ ᱵᱩᱥᱩᱵ ᱚᱲᱟᱜ ᱤᱫᱤᱭᱟᱛᱮᱫ ᱵᱚᱱ ᱜᱟᱫᱟᱭ ᱛᱟᱦᱮᱸᱫ, ᱜᱟᱫᱟᱭ ᱪᱚᱴ ᱠᱚᱨᱮ ᱜᱮ ᱚᱱᱟ ᱵᱩᱥᱩᱯ ᱩᱫ ᱩᱫ ᱠᱚ ᱚᱢᱚᱱ ᱠᱚᱜᱼᱟ, ᱠᱤᱱᱛᱩ ᱦᱮᱸᱛᱟᱨ ᱢᱟ ᱦᱩᱫ ᱦᱩᱫ ᱛᱮᱠᱚ ᱫᱟᱞ ᱮᱫᱟ ᱠᱚ ᱟᱨ ᱵᱩᱥᱩᱵ ᱠᱚᱦᱚᱸ ᱚᱱᱛᱮ ᱵᱟᱹᱫᱽ ᱨᱮᱜᱮ ᱛᱟᱦᱮᱸ ᱜᱤᱲᱤᱜ ᱠᱟᱱᱟ, ᱚᱱᱛᱮ ᱨᱮᱜᱮ ᱠᱚ ᱫᱷᱚᱨᱟᱣᱟᱜ ᱠᱟᱱᱟ, ᱟᱫᱚᱻ ᱱᱮᱛᱟᱨ ᱫᱚ ᱠᱚᱢ ᱩᱛᱟᱹᱨ ᱠᱟᱱᱟ, ᱟᱞᱮ ᱱᱚᱛᱮ ᱢᱟ ᱧᱮᱞ ᱦᱚᱸ ᱵᱟᱝ ᱧᱮᱞ ᱧᱟᱢᱚᱜ ᱠᱟᱱᱟ ᱩᱫ ᱠᱚᱢᱟ᱾
ᱟᱪᱪᱷᱟ, ᱛᱟᱦ- ᱛᱟᱦᱚᱞᱮ ᱱᱚᱝᱠᱟ ᱢᱟᱱᱮ ᱮᱢᱱᱤ ᱱᱮᱪᱟᱨᱟᱞ ᱡᱤᱱᱤᱥ ᱫᱚ ᱪᱮᱫ ᱦᱚᱸ ᱚᱸᱠᱟ ᱫᱚ ᱵᱟᱯᱮ ᱡᱚᱢ ᱧᱟᱢᱮᱫᱼᱟ ᱚᱱᱛᱮ ᱫᱚ, ᱠᱟᱴᱠᱚᱢ ᱠᱚᱦᱚᱸ ᱵᱟᱝᱼᱟ, ᱩᱫ ᱠᱚᱦᱚᱸ ᱵᱟᱝᱼᱟ, ᱪᱮᱫ ᱦᱚᱸ ᱵᱟᱝᱼᱟ,
ᱥᱩᱫᱩ ᱚᱱᱮ ᱱᱤᱛᱚᱜ ᱢᱟ ᱫᱟᱜ ᱜᱮᱫᱟᱭ ᱡᱟᱹᱯᱩᱫ ᱫᱤᱱ ᱠᱟᱱᱟ ᱟᱸ ᱜᱚᱴᱟ ᱜᱮ ᱜᱟᱹᱲᱭᱟᱹ ᱠᱷᱚᱱᱟᱜ ᱫᱟᱜ ᱠᱚ ᱩᱰᱩᱝᱼᱚᱸᱜ ᱠᱟᱱᱟ ᱱᱚᱛᱮ ᱢᱟ ᱫᱚᱢᱮ ᱜᱮ ᱫᱟᱜᱽ ᱜᱮᱫᱟᱭ ᱟᱞᱮ ᱱᱚᱛᱮ ᱦᱚᱸ, ᱟᱫᱚ ᱦᱟᱹᱠᱩ ᱠᱚ ᱩᱰᱩᱝᱼᱚᱜ ᱠᱟᱱᱟ ᱥᱤ ᱥᱚᱢᱚᱭ ᱦᱟᱹᱠ- ᱠᱩ ᱠᱚ ᱧᱟᱢᱚᱜ ᱠᱟᱱᱟ, ᱩᱸᱠᱩ ᱜᱮᱞᱮ ᱥᱟᱵ ᱵᱟᱲᱟᱭᱮᱫ ᱠᱚᱣᱟ᱾
ᱩᱸᱻ, ᱦᱟᱹᱠᱩ ᱫᱚ ᱚᱸᱛᱮ ᱫᱚ ᱪᱤᱞᱤ ᱦᱟᱹᱠᱩ ᱠᱚᱠᱚ ᱧᱟᱸᱢᱚᱜ ᱜᱮᱭᱟ?
ᱦᱮᱸ ᱱᱮᱛᱟᱨ ᱢᱟ ᱟᱞᱮ ᱱᱚᱛᱮ ᱢᱟ ᱡᱟᱹᱥᱛᱤ ᱫᱚ ᱢᱟᱹᱜᱽᱨᱤ ᱦᱟᱹᱠᱩ ᱠᱚ ᱧᱟᱸᱢᱚᱜ ᱠᱟᱱᱟ, ᱮᱸ ᱢᱤᱫ ᱴᱟᱝ ᱜᱟᱲᱤᱭᱟᱹ ᱦᱮᱸ ᱢᱟᱹᱜᱽᱨᱤ ᱦᱟᱹᱠᱩᱭ ᱪᱟᱥ ᱞᱮᱫ ᱠᱚᱣᱟ ᱛᱚ,
ᱟᱫᱚ ᱚᱱᱟ ᱴᱟᱜ ᱯᱮᱨᱮᱡ ᱟᱠᱟᱱᱟ ᱟᱹᱲᱤᱥ ᱛᱮ ᱢᱟᱹᱜᱽᱨᱤ ᱦᱟᱹᱠᱩ ᱠᱚ ᱚᱰᱚᱝ ᱠᱟᱱᱟ, ᱜᱚᱴᱟ ᱜᱮ ᱢᱟᱹᱜᱽᱨᱤ ᱦᱟᱹᱠᱩ ᱠᱚ ᱧᱟᱢᱚᱜ ᱠᱟᱱᱟ, ᱡᱟᱹᱥᱛᱤ ᱫᱚ ᱢᱟᱹᱜᱽᱨᱤ ᱦᱟᱹᱠᱩ ᱠᱚ ᱧᱟᱢᱚᱜ ᱠᱟᱱᱟ᱾
ᱟᱪᱪᱷᱟ ᱛᱟᱦᱚᱞᱮ ᱛᱚ ᱵᱷᱟᱹᱜᱤ ᱜᱮᱛ ᱠᱟᱛᱷᱟ ᱜᱮ ᱟᱨ ᱮᱴᱟᱜ ᱦᱟᱹᱠᱩ ᱠᱚᱫᱚ ᱚᱱᱠᱟ ᱵᱟᱝᱠᱚ ᱧᱟᱢᱚᱜ ᱵᱟᱲᱟᱜ ᱠᱟᱱ ᱜᱮᱭᱟ᱾
ᱦᱮᱸ ᱮᱴᱟᱜ ᱦᱟᱹᱠᱩ ᱠᱚ ᱧᱟᱸᱢᱚᱜ ᱠᱟᱱᱟ ᱠᱚ ᱟᱫᱚ ᱱᱮᱛᱟᱨ ᱫᱚ ᱯᱩᱴᱷᱤ ᱠᱚᱢᱟ ᱵᱟᱹᱧ ᱧᱮᱞ ᱧᱟᱢᱮᱫ ᱚᱠᱟ ᱪ ᱯᱩᱴᱷᱤ ᱩᱱᱫᱤᱸᱱ ᱫᱚ ᱡᱟᱦᱩᱠ ᱵᱟᱹᱫᱽ ᱠᱚᱨᱮ ᱯᱩᱴᱷᱤ ᱠᱚ ᱩᱰᱩᱠᱚᱜ ᱛᱟᱦᱮᱸᱫ ᱱᱮᱛᱟᱨ ᱫᱚ ᱚ ᱵᱟᱠᱚ ᱩᱲᱩᱜᱳᱜ ᱠᱟᱱᱟ ᱯᱩᱴᱷᱤ ᱠᱚ
ᱦᱚ ᱛᱟᱦᱚᱞᱮ ᱦᱟᱹᱠᱩ ᱠᱚᱠᱚ ᱩᱰᱩᱠᱚᱜ ᱫᱚ ᱜᱟᱹᱰᱭᱟᱹ ᱠᱚᱨᱮ ᱠᱷᱚᱱ ᱚᱱᱟ ᱵᱟᱹᱫᱽ ᱠᱚᱨᱮ ᱤᱭᱟᱹ ᱠᱚ ᱛᱟᱦᱞᱮ ᱩᱱᱠᱩ ᱫᱚ ᱪᱮᱫᱠᱟ ᱢᱟᱱᱮ ᱠᱷᱩᱵ ᱜᱮᱠᱚ ᱩᱰᱩᱠᱚᱜ ᱜᱮᱭᱟ ᱥᱮ ᱢᱟᱱᱮ ᱚᱱᱠᱟ ᱦᱟᱞᱠᱟ ᱦᱟᱞᱠᱟ
ᱟᱸᱻᱦᱟᱹᱠᱩ ᱫᱚ ᱠᱷᱩᱵ ᱫᱚ ᱵᱟᱝ ᱠᱚ ᱩᱲᱩᱝᱳᱜ ᱜᱮᱭᱟ᱾ ᱟᱫᱚ ᱚᱠᱟ ᱞᱮᱠᱟ ᱦᱟᱸᱜ ᱠᱚ ᱩᱰᱩᱝᱚᱜ ᱠᱟᱱᱟ ᱦᱟᱸᱜ ᱚᱱᱠᱟᱫᱚ ᱵᱟᱹᱧ ᱧᱮᱞ ᱟᱠᱟᱫ ᱠᱚᱣᱟ ᱦᱟᱜ ᱤᱧ ᱫᱚ ᱾ ᱩᱱᱠᱩ ᱟᱹᱛᱩ ᱨᱮᱱ ᱠᱤᱪᱷᱩ ᱜᱤᱫᱽᱨᱟᱹ ᱜᱮᱠᱚ ᱪᱟᱞᱟᱣ ᱵᱟᱲᱟᱜ ᱜᱮᱭᱟ ᱛᱚ ᱚᱱᱟ ᱵᱟᱹᱫᱽ ᱠᱚᱠᱚ ᱥᱤᱭᱟ ᱠᱚ ᱛᱚᱠᱷᱚᱸᱱ ᱡᱷᱚᱛᱚ ᱦᱚᱲ ᱜᱮ ᱢᱤᱫᱴᱟᱝ ᱟᱛᱮᱜ ᱢᱟᱹᱜᱽᱨᱤ ᱠᱚ ᱥᱟᱵ ᱟᱹᱜᱩ ᱠᱚᱣᱟ ᱛᱚ ᱟᱸᱡᱚᱢ ᱵᱟᱲᱟ ᱠᱤᱫᱟᱹᱧ᱾ ᱟᱫᱚ ᱤᱧᱫᱚ ᱪᱟᱞᱟᱣ ᱫᱚ ᱦᱟᱸᱜ ᱵᱟᱹᱧ ᱪᱟᱞᱟᱣ ᱵᱟᱲ ᱠᱟᱱᱟ ᱦᱟᱹᱠᱩ ᱥᱟᱵ ᱠᱚᱫᱚ ᱦᱟᱸᱜ
ᱟᱪᱪᱷᱟ
ᱦᱳᱭ
ᱦᱚᱸᱻ ᱛᱟᱦᱞᱮ ᱨᱟᱛ ᱨᱟᱛ ᱠᱚ ᱦᱩᱭᱱᱟ ᱨᱟᱛ ᱠᱚ ᱧᱮᱸᱧᱮᱞ ᱫᱚ ᱵᱤᱧ ᱪᱟᱞᱟᱣ ᱞᱮᱱᱟ ᱥᱮ ᱵᱟᱝᱟ᱾
ᱨᱟᱛ ᱧᱮᱧᱮᱞ ᱫᱚ ᱵᱟᱝᱞᱤᱧ ᱪᱟᱞᱟᱣ ᱠᱟᱱᱟ ᱱᱤᱛᱚᱜ ᱫᱚ ᱚᱲᱟᱜ ᱠᱷᱚᱱᱟᱜ ᱫᱚ ᱚᱠᱟ ᱥᱮᱫ ᱦᱚᱸ ᱟᱹᱨᱤ ᱞᱤᱧ ᱩᱰᱩᱠᱚᱜ ᱟᱹᱞᱤᱧ ᱟᱹᱰᱤ ᱫᱤᱱ ᱠᱷᱚᱱᱟᱜ ᱞᱤᱧ ᱨᱩᱣᱟᱹᱜ ᱚᱱᱟ ᱫᱚ ᱫᱟᱜ ᱠᱚᱨᱮ ᱞᱤᱸᱧ ᱞᱚᱦᱚᱫ ᱞᱮᱱᱟ᱾ ᱦᱩᱸ
ᱛᱚ ᱚᱲᱟᱜ ᱠᱚᱨᱮ ᱜᱮ ᱵᱟᱝ ᱵᱟᱝ ᱟᱹᱞᱤᱧ ᱦᱚᱸ ᱵᱟᱞᱤᱧ ᱪᱟᱞᱟᱣ ᱟᱠᱟᱱᱟ ᱡᱮ ᱟᱹᱰᱤ ᱯᱚᱨᱤᱢᱟᱱ ᱛᱮ ᱜᱮ ᱫᱟᱜ ᱮ ᱟᱭ ᱛᱚ ᱱᱚᱣᱟ ᱫᱟᱜ ᱨᱮᱫᱚ ᱪᱮᱫ ᱪᱤᱠᱟᱹ ᱞᱮ ᱠᱟᱛᱮᱢ ᱪᱟᱞᱟᱜᱼᱟ ᱛᱚ ᱜᱟᱯᱟ ᱢᱟ ᱞᱟᱹᱭᱮᱫᱟᱠᱚ ᱡᱮ ᱵᱟᱹᱣᱲᱟᱹ ᱨᱟᱛ ᱠᱟᱱᱟ ᱛᱚ ᱜᱟᱯᱟ ᱧᱮᱞ ᱦᱩᱭᱞᱮᱱ ᱜᱮ ᱡᱩᱫᱤ ᱚᱱᱠᱟ ᱵᱟᱭ ᱫᱟᱜ ᱠᱷᱟᱱ ᱪᱟᱞᱟᱣ ᱦᱩᱭᱩᱜᱼᱟ ᱟᱨ ᱵᱟᱝᱠᱷᱟᱱ ᱫᱚ ᱵᱟᱝ ᱪᱟᱞᱟᱣ ᱦᱩᱭᱩᱜᱼᱟ ᱦᱟᱜ
ᱦᱮᱸ ᱱᱤᱛᱚᱜ ᱢᱟ ᱡᱟ ᱧᱮᱞ ᱫᱟ ᱜᱟᱯᱟ ᱦᱚᱸ ᱯᱟᱪᱮᱫ ᱮ ᱫᱟᱜ ᱜᱮᱪᱚᱝ
ᱦᱮᱸ ᱪᱚᱝ ᱚᱱᱠᱟ ᱜᱮᱛᱚ ᱢᱚᱱᱮ ᱦᱩᱭᱩᱜ ᱠᱟᱱᱟ ᱱᱤᱭᱟᱹ ᱫᱷᱟᱣ ᱢᱟ ᱚᱱᱠᱟ ᱟᱞᱮ ᱥᱮᱱ ᱢᱟ ᱟᱹᱰᱤ ᱞᱟᱦᱟ ᱠᱷᱚᱱᱜᱮ ᱫᱟᱜ ᱮᱫ ᱛᱟᱦᱮᱸᱜ ᱮ ᱦᱩᱭᱱᱟ ᱪᱮᱫ ᱪᱚ ᱮᱭ ᱦᱩᱞ ᱢᱟᱦᱟ ᱠᱷᱚᱱ ᱦᱚᱸ ᱟᱨᱦᱚᱸ ᱞᱟᱦᱟ ᱠᱷᱚᱱ
ᱚ
ᱩᱱᱟᱹᱜ ᱫᱤᱱ ᱞᱟᱦᱟ ᱠᱷᱚᱱ ᱜᱮ ᱫᱟᱜᱮᱜᱼᱟᱭ᱾
ᱦᱮᱸ ᱟᱞᱮ ᱚᱱᱛᱮ ᱦᱚᱸ ᱚᱱᱠᱟ ᱜᱮ ᱫᱟᱜ ᱮᱟ ᱟᱹᱰᱤ ᱫᱤᱱ ᱠᱷᱚᱱᱟᱜ ᱜᱮ ᱱᱤᱛᱚᱜ ᱢᱟ ᱵᱟᱹᱫ ᱡᱤᱛ ᱠᱚᱨᱮ ᱫᱟᱜ ᱠᱚ ᱫᱟᱹᱲ ᱟᱨᱚᱵᱷᱚ ᱟᱠᱟᱫᱟᱭ ᱟᱸᱻ ᱟᱲᱮ ᱠᱚᱭ ᱫᱟᱯᱟᱞ ᱤᱫᱤ ᱫᱟ ᱫᱟᱜ ᱛᱮᱜᱮ᱾
ᱟᱪᱪᱷᱟ ᱛᱟᱦᱞᱮ ᱨᱚᱦᱚᱭ ᱫᱚ ᱵᱟᱯᱮ ᱪᱟᱵᱟ ᱟᱠᱟᱫ-ᱟ ᱮᱱ ᱨᱮᱦᱚᱸ
ᱨᱚᱦᱚᱭ ᱫᱚ ᱟᱫᱚ ᱟᱞᱮ ᱱᱚᱛᱮ ᱫᱚ ᱚᱱᱠᱟ ᱛᱚᱞᱟ ᱠᱚᱜᱮ ᱟᱹᱰᱤ ᱛᱟᱭᱱᱚᱢ ᱛᱮᱠᱚ ᱜᱤᱲᱤᱭᱟ ᱠᱮᱫᱟ᱾ ᱟᱫᱚ ᱛᱚᱞᱟ ᱠᱚ ᱵᱟᱝ ᱦᱟᱨᱟ ᱞᱮᱱᱠᱷᱟᱱ ᱨᱚᱦᱚᱭ ᱫᱚ ᱚᱠᱟᱨᱮᱢ ᱮᱛᱚᱦᱚᱵᱟ
ᱦ
ᱟᱫᱚ ᱱᱚᱜᱼᱚᱸᱚᱭ ᱛᱚᱞᱟ ᱠᱷᱚᱱᱟᱜ ᱦᱟᱨᱟ ᱦᱤᱡᱩᱜ ᱠᱟᱱ ᱛᱟᱠᱚᱣᱟ ᱟᱨ ᱵᱟᱨ ᱵᱟᱨ ᱯᱮ ᱫᱤᱱ ᱠᱷᱟᱱ ᱜᱮ ᱠᱚ ᱨᱚᱦᱚᱭ ᱠᱚ ᱨᱚᱦᱚᱭ ᱠᱟᱱ ᱠᱚ ᱮᱛᱚᱦᱚᱵᱟ
ᱟᱪᱪᱷᱟ ᱵᱟᱝᱟ ᱢᱟᱱᱮ ᱫᱟᱜ ᱡᱚᱠᱷᱚᱱ ᱞᱟᱦᱟ ᱠᱷᱚᱱᱮ ᱫᱟᱜ ᱮ ᱛᱟᱦᱮᱸᱫ ᱛᱚ ᱛᱚᱞᱟ ᱠᱚᱦᱚᱸ ᱞᱚᱜᱚᱱ ᱧᱚᱜ ᱡᱩᱫᱤ ᱠᱚ ᱜᱤᱰᱤ ᱠᱮᱭᱟ ᱛᱟᱦᱚᱞᱮ ᱠᱷᱟᱱ ᱫᱚ ᱱᱤᱛᱚᱜ ᱛᱮᱫᱚ ᱨᱚᱦᱚᱭ ᱠᱚᱫᱚ ᱯᱩᱨᱟᱹ ᱪᱟᱵᱟ ᱠᱚᱜᱼᱟ ᱥᱮ ᱪᱟᱵᱟ ᱠᱚᱜᱛᱮ ᱟᱨᱦᱚᱸ ᱮᱴᱟᱜ ᱠᱟᱹᱢᱤ ᱠᱚᱠᱚ ᱥᱟᱵ ᱵᱟᱲᱟ ᱠᱮᱭᱟ ᱤᱱᱟᱹᱠᱷᱟᱱ ᱟᱨᱦᱚᱸ ᱥᱩᱵᱤᱫᱟ ᱦᱩᱭ ᱠᱚᱜ ᱛᱟᱠᱚᱣᱟ᱾
ᱟᱫᱚ ᱢᱮᱱᱠᱷᱟᱱ ᱠᱚ ᱧᱮᱞ ᱫᱟᱠᱚ ᱦᱚᱭ ᱛᱳ ᱟᱸᱻ ᱚᱠᱚᱭ ᱞᱚᱜᱚᱱ ᱞᱚᱜᱚᱱ ᱵᱟᱝᱠᱚ ᱜᱤᱲᱤᱭᱟᱮᱫᱟᱠᱚ, ᱱᱩᱭ ᱛᱚ ᱱᱤᱛᱚᱜ ᱦᱚᱸ ᱟᱹᱣᱨᱤ ᱜᱤᱲᱤᱭᱟ ᱟᱨ ᱟᱵᱚ ᱦᱚᱸᱵᱚᱱ
ᱟᱪᱪᱷᱟ, ᱦᱮᱸ ᱟᱵᱚ ᱥᱟᱱᱛᱟᱲ ᱫᱚ ᱡᱷᱚᱛᱚ ᱜᱮ ᱱᱤᱭᱟᱹ ᱫᱚ ᱢᱮᱱᱟᱜ ᱟᱠᱟᱫ ᱛᱟᱠᱚᱣᱟ᱾ ᱡᱮ ᱛᱤᱱ ᱵᱷᱳᱨ ᱟᱸᱻ ᱮᱴᱟᱜ ᱦᱚᱲ ᱵᱟᱝᱠᱚ ᱠᱟᱹᱢᱤᱭᱟ ᱡᱟᱦᱟᱱᱟᱜ ᱵᱟᱠᱚ ᱞᱟᱦᱟᱭᱟ ᱛᱚ, ᱩᱱ ᱵᱷᱳᱨ ᱫᱚ ᱩᱱᱤ ᱧᱮᱞ ᱛᱮᱫᱚ ᱟᱨ ᱢᱤᱫ ᱦᱚᱲ ᱫᱚ ᱵᱟᱭ ᱞᱟᱦᱟᱜ-ᱟ ᱩᱱᱤ ᱞᱟᱹᱭᱟᱭ ᱦᱟᱯᱮ ᱩᱱᱤ ᱵᱟᱭ ᱜᱤᱰᱤᱭ ᱠᱟᱜ-ᱟ ᱥᱮ ᱩᱱᱤ ᱞᱟᱦᱟ ᱵᱟᱭ ᱠᱚᱨᱟᱣ ᱠᱟᱫᱟ᱾ ᱛᱚ, ᱤᱧ ᱦᱚ ᱵᱟᱹᱧ ᱠᱚᱨᱟᱣ ᱦᱟᱛᱟᱲᱟ ᱵᱟᱝ ᱠᱷᱟᱱ ᱵᱟᱹᱧ ᱜᱤᱰᱤ ᱦᱟᱱᱛᱟᱲᱟ ᱦᱟᱯᱮ ᱤᱧ ᱦᱚᱸ ᱪᱟᱥ ᱫᱚ ᱫᱮᱨᱤ ᱧᱚᱜᱟᱹᱧ ᱚᱱᱮ ᱠᱟ ᱠᱟᱛᱮᱜ ᱜᱮ ᱚᱱᱟ ᱛᱮᱜᱮ ᱦᱳᱭᱛᱚ ᱡᱚᱛᱚ ᱠᱷᱚᱱ ᱠᱚ ᱛᱟᱭᱚᱢ ᱪᱟᱵᱟᱜ ᱠᱟᱱᱟ᱾
ᱦᱮᱸ᱾ ᱢᱟᱱᱮ ᱢᱤᱫᱴᱟᱝ ᱪᱮᱫ ᱤᱧ ᱞᱟᱹᱭᱟ ᱡᱟᱦᱟᱱᱟᱜ ᱡᱤᱱᱤᱥ ᱨᱮ ᱡᱚᱠᱷᱚᱡ ᱢᱤᱫᱴᱟᱝ ᱠᱚᱢᱯᱤᱴᱤᱥᱮᱱ ᱛᱟᱸᱦᱮᱱᱟ ᱥᱮ ᱛᱟᱦᱞᱮ ᱠᱷᱟᱱ ᱫᱚ ᱚᱱᱟ ᱫᱚ ᱟᱹᱰᱤ ᱞᱚᱜᱚᱱ ᱜᱮ ᱦᱩᱭᱩᱜ-ᱟ ᱠᱤᱱᱛᱩ ᱢᱮᱱᱠᱷᱟᱱ ᱠᱚᱢᱯᱤᱴᱤᱥᱮᱱ ᱜᱮ ᱡᱩᱫᱤ ᱵᱟᱝ ᱛᱟᱸᱦᱮᱱᱟ ᱛᱟᱦᱞᱮ ᱚᱱᱟ ᱫᱚ
ᱠᱚᱢᱯᱤᱴᱤᱥᱮᱱ ᱜᱮ ᱵᱟᱹᱱᱩᱜ ᱟᱠᱟᱜ-ᱟ᱾ ᱛᱚ, ᱚᱱᱟ ᱫᱚ ᱦᱟᱹᱱᱤ ᱧᱮᱞᱮᱭᱟᱭ ᱩᱱᱤ ᱠᱟᱹᱢᱤᱭᱮᱜ-ᱟᱭ ᱥᱮ ᱵᱟᱝᱟ ᱛᱟᱨᱯᱚᱨᱮ ᱟᱨ ᱵᱟᱝ ᱨᱮᱦᱚᱸ ᱟᱵᱚ ᱥᱟᱱᱛᱟᱲ ᱫᱚ ᱪᱮᱫ ᱵᱚᱱ ᱞᱟᱹᱭ ᱦᱚᱪᱚᱭᱟ, ᱞᱟᱹᱭᱟᱵᱚᱱ ᱵᱟᱝᱟ ᱩᱱᱠᱩ ᱵᱟᱠᱚ ᱜᱤᱰᱤᱭ ᱠᱟᱜ-ᱟ ᱛᱚ, ᱟᱵᱚ ᱫᱚ ᱪᱮᱫᱟᱜ ᱵᱚᱱ ᱜᱤᱰᱤᱭᱟ ᱟᱨ ᱵᱟᱝᱠᱷᱟᱱ ᱰᱟᱝᱨᱤ ᱠᱚ ᱠᱚ ᱢᱮᱨᱚᱢ ᱠᱚ ᱡᱩᱫᱤ ᱢᱮᱱᱟᱜ ᱠᱟᱜ ᱠᱚᱣᱟ ᱩᱱᱠᱩ ᱵᱟᱠᱚ ᱜᱤᱰᱤᱭ ᱠᱟᱜ-ᱟ ᱢᱟᱱᱮ ᱟᱵᱚᱣᱟᱜ ᱡᱚᱠᱷᱚᱱ ᱞᱟᱦᱟ ᱛᱮᱵᱚᱱ ᱜᱤᱰᱤᱭᱟ᱾ ᱛᱚ, ᱟᱵᱚᱣᱟᱜ ᱜᱮ ᱡᱟᱦᱟᱸ ᱠᱚ ᱡᱚᱢ ᱦᱚᱪᱚᱭᱟ ᱛᱚ, ᱱᱚᱥᱴᱚ ᱜᱤᱲᱤᱜ-ᱟ᱾ ᱚᱱᱮ ᱚᱱᱟ ᱠᱚ ᱡᱟᱹᱥᱛᱤ ᱩᱭᱦᱟᱹᱨ ᱵᱷᱟᱵᱽᱱᱟ ᱢᱮᱱᱟᱜ ᱟᱠᱟᱜ-ᱟ᱾
ᱦᱳᱭ᱾
ᱦᱩᱸ᱾
ᱟᱪᱪᱷᱟ ᱛᱟᱦᱞᱮ ᱟᱹᱞᱤᱧ ᱞᱤᱧ ᱢᱮᱱᱫᱟ ᱟᱯᱮᱫᱚ ᱪᱮᱫ ᱫᱤᱥᱚᱢ ᱨᱮ ᱢᱮᱱᱟᱜ ᱯᱮᱭᱟ ᱱᱤᱛᱚᱜ ᱫᱚ?
ᱩᱸ, ᱟᱞᱮᱫᱚ ᱱᱤᱛᱚᱜ ᱫᱚ ᱵᱟᱡᱟᱨ ᱫᱤᱥᱚᱢ ᱨᱮ᱾
ᱵᱟᱡᱟᱨ ᱫᱤᱥᱚᱢ ᱨᱮ, ᱵᱤᱨ ᱠᱚᱫᱚ ᱵᱟᱱᱩᱜ-ᱟᱱᱤᱡ ᱟᱯᱮ ᱚᱱᱛᱮ ᱨᱮᱫᱚ?
ᱦᱟᱸ, ᱵᱤᱨ ᱦᱚᱸ ᱢᱮᱱᱟᱜ ᱟᱠᱟᱫ ᱡᱚᱛᱚᱱᱟᱜ ᱜᱮ ᱢᱮᱱᱟᱜ-ᱟ ᱵᱤᱨ᱾
ᱚ, ᱟᱫᱚ ᱵᱤᱨ ᱠᱚᱨᱮ ᱦᱟᱸᱜ ᱥᱟᱠᱟᱢ ᱦᱮᱡ ᱠᱚᱯᱮ ᱪᱟᱞᱟᱣ ᱵᱟᱲᱟᱜ ᱜᱮᱭᱟ ᱥᱮ ᱵᱟᱝᱟ? ᱥᱟᱠᱟᱢ ᱦᱮᱡ ᱠᱚ , ᱚ᱾ ᱛᱟᱞᱦᱮ ᱟᱯᱮ ᱚᱱᱛᱮ ᱨᱮᱫᱚ ᱟᱯᱮ ᱚᱱᱛᱮᱱᱟᱜ ᱵᱤᱨ ᱨᱮᱫᱚ ᱪᱮᱫ ᱚᱱᱠᱟᱱᱟᱦᱟ? ᱢᱟᱱᱮ ᱢᱮᱱᱟᱜ-ᱟᱹᱱᱤᱡ ᱡᱮ ᱵᱤᱨ ᱨᱮ ᱡᱟᱸᱦᱟᱱ ᱪᱟᱞᱟᱣ ᱚᱱᱠᱟ ᱯᱷᱚᱞ ᱯᱟᱠᱚᱲ ᱠᱚ, ᱡᱟᱸᱦᱟᱱᱟᱜ ᱛᱤᱭᱳᱜ ᱯᱮ ᱪᱟᱞᱟᱜ ᱜᱮᱭᱟ ᱚᱝᱠᱟ ᱡᱟᱹᱥᱛᱤ?
ᱵᱤᱨ ᱨᱮᱫᱚ ᱢᱮᱱᱟᱜ ᱟᱠᱟᱜ-ᱟ ᱛᱟᱨᱚᱵᱽ ᱵᱤᱞᱤ, ᱛᱮᱹᱨᱮᱹᱞ ᱵᱤᱞᱤ ᱟᱨ ᱢᱮᱞᱞᱮᱡ, ᱠᱩᱫᱽ, ᱵᱟᱹᱨᱩ ᱟᱨ ᱰᱟᱹᱣᱠᱟᱹ ᱠᱚ᱾ ᱟᱨ ᱚᱱᱟ ᱥᱚᱥᱚ ᱵᱟᱫᱟᱢ, ᱚᱱᱟ ᱵᱟᱫᱟᱢ ᱠᱚ᱾ ᱚᱱᱮ ᱚᱱᱟ ᱠᱚ ᱢᱮᱱᱟᱜ ᱟᱠᱟᱜ-ᱟ᱾
ᱟᱸ ᱛᱤᱭᱳᱜ ᱠᱚᱫᱚ ᱯᱮ ᱪᱟᱞᱟᱜ ᱜᱮᱭᱟ ᱥᱮ ᱵᱟᱝ ᱛᱟᱦᱞᱮ?
ᱦᱚᱸ ᱪᱟᱞᱟᱜ ᱜᱮᱭᱟᱞᱮ ᱛᱤᱭᱳᱜ ᱠᱚᱫᱚ ᱢᱟᱱᱮ ᱵᱚᱪᱷᱚᱨ ᱨᱮ ᱢᱤᱫ ᱫᱷᱟᱣ ᱡᱚᱜ ᱠᱟᱱᱟ ᱡᱮᱦᱮ ᱛᱩ ᱟᱨ ᱡᱚᱠᱷᱚᱱ ᱢᱮᱱᱟᱜ ᱟᱠᱟᱜ ᱛᱟᱦᱞᱮ ᱢᱟ ᱡᱚᱢ ᱦᱩᱭᱩᱜ ᱜᱮᱭᱟ ᱛᱚ᱾
ᱟᱫᱚ ᱟᱹᱵᱤᱱ ᱴᱷᱮᱱ ᱠᱩᱠᱞᱤ ᱛᱟᱦᱮᱱᱟ ᱚᱱᱟᱫᱚ ᱚᱠᱟ ᱴᱟᱭᱤᱢ ᱥᱚᱢᱚᱭ ᱦᱳᱭᱳᱜ ᱜᱮᱭᱟ?
ᱦᱩᱸᱻ ᱚᱠᱟ ᱴᱟᱭᱤᱢ ᱥᱚᱢᱚᱭ ᱦᱩᱭᱩᱜ ᱜᱮᱭᱟ, ᱠᱩᱫ ᱠᱚᱢᱟ ᱱᱮᱛ ᱱᱮᱛᱟᱨ ᱜᱮ ᱚᱱᱮ ᱡᱚᱭᱮᱱ ᱛᱮ ᱵᱤᱞᱤᱭᱮᱱᱟ ᱟᱨ ᱵᱤᱞᱤ ᱠᱟᱛᱮ ᱢᱟ ᱪᱟᱵᱟᱭᱱᱟ ᱠᱩᱫᱽ ᱠᱚ ᱰᱟᱹᱣᱠᱟᱹ ᱠᱚᱢᱟ᱾ ᱟᱨ ᱵᱟᱹᱨᱩ ᱠᱚᱦᱚᱸ ᱱᱮᱛᱟᱨ ᱜᱮ ᱵᱤᱞᱤ ᱠᱟᱛᱮ ᱡᱚᱭᱮᱱ ᱛᱮ ᱪᱟᱵᱟᱭᱮᱱᱟ ᱟᱨ ᱛᱟᱨᱚᱵᱽ ᱠᱚᱦᱚᱸ᱾ ᱟᱨ ᱤᱭᱟᱹ ᱢᱮᱨᱞᱮᱡᱽ ᱠᱚᱦᱚᱸ ᱱᱮᱛᱟᱨ ᱫᱤᱱ ᱜᱮᱛᱚ ᱚᱱᱟ ᱦᱚᱸ ᱵᱤᱞᱤᱜ-ᱟ᱾ ᱡᱚ ᱠᱟᱛᱮᱜ ᱟᱨ ᱚᱱᱟ ᱛᱮᱨᱮᱞ ᱵᱤᱞᱤ ᱢᱟ ᱡᱚᱜᱼᱟ ᱪᱮᱜ ᱥᱚᱢᱚᱭ ᱚᱱᱟ ᱦᱚᱸ ᱵᱟᱹᱞᱤᱧ ᱩᱭᱦᱟᱹ ᱟᱨ ᱵᱤᱞᱤᱜᱼᱟ ᱪᱮᱜ ᱥᱚᱢᱚᱭ ᱚᱱᱟ ᱵᱟᱹᱞᱤᱧ ᱩᱭᱦᱟᱹᱨᱟ ᱡᱟᱭᱦᱳᱠ ᱢᱮᱱᱟᱜ ᱠᱟᱜᱼᱟ ᱚᱱᱟ ᱫᱚᱞᱤᱧ ᱵᱟ ᱲᱟᱭᱟ ᱛᱚ ᱛᱤᱨᱤᱞ ᱵᱤᱞᱤ ᱠᱚᱫᱚ ᱩᱱᱟᱹᱜ ᱟᱹᱞᱤᱧ ᱫᱚ ᱚᱱᱟ ᱫᱟᱨᱮ ᱠᱚᱫᱚ ᱵᱟᱞᱤᱧ ᱪᱟᱞᱟᱜ ᱜᱮᱭᱟ᱾
ᱟᱸ ᱟᱞᱮ ᱚᱱᱛᱮ ᱢᱟ ᱵᱤᱨ ᱠᱚᱦᱚᱸ ᱵᱟᱹᱱᱩᱜ ᱟᱹᱱᱤᱡ ᱛᱚ ᱚᱱᱟ ᱠᱷᱟᱹᱛᱤᱨ ᱠᱩᱠᱞᱤ ᱞᱤᱧ ᱫᱚᱦᱚᱭᱫᱟ᱾ ᱡᱚᱫᱤ ᱡᱟᱦᱟᱸ ᱛᱤᱥ ᱦᱤᱞᱳᱜ ᱵᱤᱨ ᱨᱮ ᱦᱳᱭ ᱦᱳᱭ ᱵᱤᱞᱟᱹᱛ ᱫᱤᱥᱚᱢ ᱜᱮ᱾
ᱩᱸ ᱛᱟᱦᱚᱞᱮ ᱱᱤᱥᱪᱳᱭ ᱥᱟᱦᱟᱱ ᱥᱟ ᱠᱟᱢ ᱫᱚ ᱟᱹᱰᱤ ᱜᱟᱱ ᱜᱮ ᱚᱵᱷᱟᱵᱽ ᱧᱚᱜ ᱜᱮᱭᱟ?
ᱮᱸᱦᱮᱸ ᱦᱮᱸ ᱥᱟᱦᱟᱢ ᱥᱟᱠᱟᱢ ᱫᱚ ᱟᱹᱲᱤ ᱟᱹᱲᱤᱜᱮ ᱚᱵᱷᱟᱵᱽ ᱜᱮᱭᱟ ᱱᱚᱛᱮ ᱨᱮ ᱫᱚ ᱮᱠᱫᱚᱢ ᱵᱟᱹᱱᱩᱜ ᱟᱹᱱᱤᱡ ᱪᱟᱞᱟᱜ ᱦᱩᱭᱩᱜᱼᱟ ᱦᱟᱸᱰᱮ ᱟᱹᱲᱤ ᱡᱷᱟᱹᱞ ᱥᱟ ᱠᱤᱞᱳᱢᱤᱴᱟᱨ ᱵᱤᱱ ᱪᱟᱞᱟᱣ ᱦᱳᱭᱳᱜᱼᱟ ᱛᱚᱵᱮ ᱟᱱᱮᱜ ᱵᱤᱨ ᱧᱟᱢᱚᱜᱼᱟ ᱟᱞᱮ ᱱᱚᱱᱛᱮ ᱫᱚ᱾
ᱟᱪᱪᱷᱟ ᱟ ᱛᱟᱦᱚᱞᱮ ᱚᱥᱩᱵᱤᱫᱷᱟ ᱠᱚ ᱵᱟᱯᱮ ᱵᱩᱡᱷᱟᱹᱣ ᱜᱮᱭᱟ? ᱱᱚᱝᱠᱟ ᱪᱚᱸᱫᱟ ᱠᱚᱨᱮ ᱡᱟᱦᱟᱱᱟᱜ ᱫᱟᱠᱟ ᱩᱛᱩ ᱪᱚᱸᱫᱟ ᱟᱨ ᱵᱟᱝᱠᱷᱟᱱ ᱥᱟᱠᱟᱢ ᱠᱚ ᱡᱮᱢᱚᱱ ᱟᱵᱚ ᱱᱚᱝᱠᱟ ᱵᱟᱦᱟ ᱥᱚᱦᱨᱟᱭ ᱢᱟᱜ ᱢᱚᱬᱮ ᱠᱚ᱾ ᱟᱨ ᱡᱟᱜᱮ ᱯᱚᱨᱚᱵᱽ ᱠᱚ ᱦᱩᱭᱩᱜ ᱜᱮᱭᱟ ᱥᱟᱠᱨᱟᱛ ᱠᱚᱨᱮ ᱛᱚ ᱤᱱᱟᱹ ᱠᱚᱨᱮ ᱫᱚ ᱚᱠᱟᱨᱮ ᱯᱮ ᱧᱟᱢ ᱜᱮᱭᱟ?
ᱟᱫᱚ ᱟᱞᱮᱫᱚ ᱢᱟᱱᱮ ᱥᱟᱦᱟᱱ ᱠᱚ ᱵᱟᱹᱱᱩᱜ ᱟᱹᱱᱤᱡ ᱛᱚ ᱟᱫᱚ ᱡᱚᱠᱷᱚᱡ ᱱᱚᱜᱼᱚᱭ